ᱦᱩᱸᱻ ᱡᱚᱦᱟᱨ ᱜᱮ
ᱦᱩᱸ ᱡᱚᱦᱟᱨ ᱜᱮ,
ᱟᱫᱚ ᱡᱟᱦᱟᱱᱟᱜ ᱥᱟᱛᱟᱢ ᱤᱫᱤ ᱠᱟᱛᱮ ᱛᱚ ᱨᱚᱯᱚᱲ ᱦᱩᱭᱩᱜᱼᱟ, ᱟᱫᱚ ᱤᱧ ᱥᱟᱛᱟᱢ ᱫᱚ ᱟᱫᱚ, ᱢᱤᱫᱴᱟᱝ ᱥᱟᱛᱟᱢ ᱤᱧ ᱤᱧ ᱵᱟᱪᱷᱟᱣ ᱟᱠᱟᱫ ᱛᱟᱞᱟᱝᱟ ᱛᱚ ᱚᱱᱟ ᱥᱟᱛᱟᱢ ᱤᱧ ᱠᱩᱠᱞᱤᱧ ᱫᱚᱦᱚᱭᱮᱫᱼᱟ ᱡᱮ, ᱢᱟᱱᱮ ᱟᱵᱚ ᱵᱚᱱ ᱥᱟᱣᱛᱟ ᱨᱮᱢᱟ,
ᱢᱟᱱᱮ ᱫᱟᱨᱮ ᱢᱟᱱᱮ, ᱟᱵᱚ ᱱᱚᱣᱟ ᱫᱷᱟᱹᱨᱛᱤ ᱨᱮᱢᱟ ᱟᱹᱰᱤ ᱨᱚᱠᱚᱢ ᱫᱟᱨᱮ ᱠᱚ ᱢᱮᱱᱟᱜ ᱟᱠᱟᱜᱼᱟ ᱫᱟᱨᱮ ᱥᱟᱠᱟ ᱡᱚᱛᱚᱣᱟᱜ ᱜᱮ ᱢᱟᱹᱱᱢᱤ, ᱟᱵᱚᱣᱟᱜ ᱥᱟᱣᱛᱟ ᱠᱟᱹᱢᱤ ᱨᱮ ᱦᱚᱸ ᱞᱟᱹᱠᱛᱤ ᱨᱮᱵᱚᱱ ᱞᱟᱜᱟᱣᱮᱫ ᱜᱮᱭᱟ, ᱟᱫᱚ ᱟᱵᱚᱣᱟᱜ ᱥᱟᱣᱛᱟ ᱠᱟᱹᱢᱤ ᱨᱮ ᱚᱱᱠᱟᱱ ᱫᱟᱨᱮ ᱨᱮᱱᱟᱜ ᱥᱟᱠᱟᱢ ᱠᱚ ᱪᱮᱫ ᱠᱟᱱᱟᱜ ᱠᱚ ᱞᱟᱜᱟᱜ ᱜᱮᱭᱟ ᱢᱟᱱᱮ ᱚᱱᱟ ᱤᱫᱤ ᱠᱟᱛᱮ ᱢᱤᱫᱴᱟᱝ ᱜᱟᱞᱚᱪ ᱞᱮᱠᱟᱟᱱ ᱱᱟᱯᱟᱭᱚᱜᱼᱟ, ᱦᱮᱸ ᱥᱮ?
ᱦᱩᱸ,
ᱢᱟᱱᱮ ᱟᱵᱚᱣᱟᱜ ᱥᱟᱣᱛᱟ ᱨᱮᱦᱚᱸ ᱛᱚ ᱟᱹᱰᱤ ᱨᱚᱠᱚᱢᱟᱜ ᱠᱟᱹᱢᱤ ᱠᱟᱹᱥᱱᱤ ᱠᱚᱨᱮ ᱥᱟᱠᱟᱢ ᱠᱚ ᱞᱟᱜᱟᱛᱚᱜ ᱜᱮᱭᱟ ᱾ ᱟᱫᱚ ᱚᱱᱟ ᱤᱫᱤ ᱠᱟᱛᱮ ᱜᱮ ᱠᱟᱹᱡ ᱜᱟᱞᱚᱪ ᱞᱮᱠᱷᱟᱱ ᱱᱟᱯᱟᱭᱚᱜᱼᱟ ᱦᱮᱸ ᱥᱮ ᱵᱟᱝ?
ᱦᱮᱸ ᱦᱮᱸ,
ᱟᱫᱚ ᱦᱟᱸᱜ, ᱟᱹᱞᱤᱧ ᱦᱟᱸᱜ ᱡᱟᱦᱟᱸᱞᱤᱧ ᱧᱮᱞ ᱟᱹᱜᱩ ᱟᱠᱟᱜᱼᱟ ᱚᱱᱟᱜ ᱜᱮ ᱦᱟᱸᱜ ᱞᱤᱧ ᱞᱟᱹᱭᱟᱵᱤᱱ ᱠᱟᱱᱟ ᱾
ᱦᱮᱸ ᱦᱮᱸ,
ᱡᱟᱦᱟᱸ ᱚᱱᱟ ᱥᱟᱨᱡᱚᱢ ᱥᱟᱠᱟᱢ, ᱢᱮᱱᱟᱜ ᱛᱟᱵᱚᱱᱟ, ᱱᱚᱣᱟ ᱱᱚᱣᱟ ᱟᱵᱚ ᱜᱩᱡᱩᱜ ᱜᱩᱨᱩᱜ ᱴᱷᱮᱱ ᱠᱷᱚᱱ ᱵᱤᱦᱟ ᱵᱟᱯᱞᱟ ᱴᱷᱮᱱ ᱠᱷᱚᱱ, ᱡᱟᱱᱟᱢ ᱴᱷᱮᱱ ᱠᱷᱚᱱ ᱜᱚᱴᱟ ᱨᱮ ᱜᱮ ᱦᱟᱸᱜ ᱞᱟᱜᱟᱜ ᱠᱟᱱᱟ ᱱᱚᱣᱟ ᱥᱟᱠᱟᱢ ᱫᱚ ᱦᱟᱸᱜ,
ᱦᱩᱸ ᱦᱩᱸ,
ᱦᱮᱸ, ᱟᱨ ᱱᱚᱣᱟ ᱱᱚᱣᱟ ᱥᱟᱠᱟᱢ ᱫᱚ ᱦᱟᱸᱜ ᱟᱭᱢᱟ ᱡᱟᱭᱜᱟ ᱨᱮ ᱜᱮ ᱵᱚᱸᱜᱟ ᱵᱩᱨᱩ ᱨᱮ ᱦᱟᱸᱜ ᱞᱟᱜᱟᱜ ᱠᱟᱱᱟ ᱾
ᱦᱮᱸ ᱦᱮᱸ ᱞᱟᱜᱟᱜ ᱠᱟᱱ ᱛᱟᱵᱚᱱ ᱜᱮᱭᱟ᱾
ᱚᱱᱟ ᱥᱟᱶᱛᱮ ᱦᱟᱸᱜ ᱟᱨ ᱚᱱᱠᱟ ᱥᱟᱠᱟᱢ ᱫᱚ ᱚᱱᱟ ᱢᱟᱛᱠᱚᱢ ᱥᱟᱠᱟᱢ ᱦᱟᱸᱜ ᱵᱤᱱ ᱧᱮᱞ ᱠᱟᱜ ᱜᱮᱫᱚ ᱢᱟᱛ
ᱦᱮᱸ ᱦᱮᱸ, ᱦᱮᱸ ᱦᱮᱸ ᱧᱮᱞ ᱟᱠᱟᱫᱟ
ᱦᱮᱸ ᱟᱫᱚ ᱦᱟᱸᱜ ᱚᱱᱟ ᱥᱟᱠᱟᱢ ᱛᱮᱫᱚ ᱦᱟᱸᱜ ᱡᱟᱦᱟᱸ ᱩᱸ ᱜᱩᱡᱩᱜ ᱩᱸ ᱞᱮᱱᱠᱷᱟᱱ ᱢᱟᱹᱱᱢᱤ ᱦᱟᱸᱜ ᱡᱟᱦᱟᱸ ᱵᱚᱸᱜᱟ ᱛᱟᱞᱟ ᱞᱮᱱᱠᱷᱟᱱ ᱠᱚ,
ᱦᱮᱸ ᱦᱮᱸ᱾
ᱟᱫᱚ ᱦᱟᱸᱜ ᱵᱚᱸᱜᱟ ᱛᱟᱞᱟ ᱞᱮᱱᱠᱷᱟᱱ ᱠᱚ ᱟᱫᱚ ᱦᱟᱸᱜ ᱚᱱᱟ ᱪᱤᱛᱟᱹᱨ ᱨᱮ ᱦᱟᱸᱜ ᱡᱚᱠᱷᱚᱱ ᱠᱚ ᱮᱢ ᱠᱚᱣᱟ ᱟᱫᱚ ᱛᱚᱠᱷᱚᱱ ᱢᱟ ᱚᱱᱟ ᱪᱮᱫ ᱞᱮᱠᱟ ᱟᱵᱚ ᱡᱟᱱᱟᱢ ᱪᱮᱫ ᱞᱮᱠᱟ ᱡᱟᱱᱟᱢ ᱠᱟᱛᱮᱫ ᱵᱚᱱ ᱦᱤᱡᱩᱜᱼᱟ, ᱚᱱᱠᱟ ᱜᱮ ᱦᱟᱸᱜ ᱵᱚᱱ ᱨᱩᱣᱟᱹᱲᱟ ᱟᱫᱚ ᱦᱮᱸ, ᱛᱚᱠᱷᱚᱱ ᱫᱚ ᱦᱟᱸᱜ ᱟᱫᱚ ᱚᱱᱟ ᱢᱟᱛᱠᱚᱢ ᱥᱟᱠᱟᱢ ᱜᱮ ᱦᱟᱸᱜ ᱛᱮᱜᱮ ᱦᱟᱸᱜ ᱠᱚ ᱟᱫᱚ ᱚᱱᱟᱜᱮ ᱦᱟᱸᱜ ᱠᱚ ᱵᱚᱥᱛᱨᱚ ᱢᱮᱱᱛᱮ ᱱᱟᱦᱟᱜ ᱠᱚ ᱮᱢᱟᱣᱟᱠᱚᱣᱟ᱾
ᱟᱪᱪᱷᱟ ᱟᱪᱪᱷᱟ ᱟᱪᱪᱷᱟ ᱮᱸ ᱯᱩᱭᱞᱩ ᱞᱤᱧ ᱟᱸᱡᱚᱢ ᱠᱮᱫᱼᱟ ᱱᱚᱣᱟ ᱢᱤᱫᱴᱟᱝ ᱟᱹᱰᱤ ᱢᱮ ᱴᱟᱝ ᱵᱷᱟᱜᱮᱭᱟᱱᱟᱜ ᱥᱟᱛᱟᱢ ᱵᱷᱟᱜᱤ ᱥᱟᱛᱟᱢ ᱛᱮᱜᱮ ᱨᱚᱯᱚᱲ ᱦᱩᱭᱩᱜ ᱠᱟᱱᱟ, ᱮᱸ ᱯᱩᱭᱞᱩ ᱯᱷᱟᱥᱴ ᱴᱟᱭᱤᱢᱤᱧ ᱟᱸᱡᱚᱢ ᱠᱮᱫᱟ ᱱᱚᱣᱟ ᱪᱮᱫᱟᱜ ᱥᱮ ᱠᱟᱨᱚᱱ ᱱᱚᱝᱠᱟ ᱢᱟ ᱟᱫᱚ ᱠᱩᱲᱤ ᱜᱤᱫᱽᱨᱟᱹ ᱦᱚᱲ ᱠᱟᱱᱟ ᱛᱚ ᱟᱫᱚ ᱟᱞᱮ ᱢᱟ ᱚᱱᱠᱟᱱ ᱴᱷᱟᱶ ᱠᱚᱨᱮ ᱢᱟ ᱵᱟᱝᱞᱮ ᱥᱮᱴᱮᱨ ᱫᱟᱲᱮᱭᱟᱜᱼᱟ, ᱟᱫᱚ ᱡᱟᱭᱦᱳᱠ ᱢᱤᱫᱴᱟᱝ ᱵᱟᱲᱟᱭᱮᱱᱟ ᱱᱚᱣᱟ ᱢᱤᱫᱴᱟᱝ ᱡᱮ ᱟᱵᱚᱣᱟᱜ ᱢᱟᱛᱠᱚᱢ ᱥᱟᱠᱟᱢ ᱦᱚᱸ ᱞᱟᱹᱠᱛᱤ ᱨᱮ ᱞᱟᱜᱟᱜᱼᱟ, ᱟᱫᱚ ᱤᱧᱟᱹᱜ ᱵᱟᱲᱟᱭ ᱛᱮᱫᱚ ᱵᱟᱲᱟᱭ ᱛᱟᱦᱮᱸ ᱫᱚ ᱱᱤᱭᱟᱹ ᱱᱤᱭᱟᱹ ᱠᱚ ᱱᱤᱢ ᱥᱟᱠᱟᱢ ᱦᱚᱸ ᱞᱟᱜᱟᱜ ᱜᱮᱛᱟᱵᱚᱱᱟ, ᱛᱟᱨᱯᱚᱨᱮ ᱱᱚᱣᱟ ᱱᱚᱣᱟ ᱩᱢ ᱪᱮᱫ ᱥᱟᱠᱟᱢ ᱠᱚ ᱞᱟᱹᱭᱟ, ᱛᱮᱨᱮᱞ ᱥᱟᱠᱟᱢ ᱥᱮ ᱪᱮᱫ ᱥᱟᱠᱟᱢ ᱠᱚ ᱞᱟᱹᱭᱟ ᱡᱟᱦᱟᱸᱛᱮ ᱜᱤᱫᱽᱨᱟᱹ ᱠᱚ ᱤᱭᱟᱹ ᱠᱚᱫᱚ?
ᱩᱸ ᱪᱮᱫ ᱞᱮᱠᱟ ᱦᱟᱸᱜ ᱞᱟᱹᱭ ᱵᱤᱱ ᱦᱟᱸᱜ᱾
ᱛᱤᱨᱤᱞ ᱥᱟᱠᱟᱢ ᱫᱚ ᱵᱟᱝᱟ ᱵᱟᱝᱟ᱾ ᱥᱟᱠᱟᱢᱴᱟᱜ ᱵᱟᱹᱞᱤᱧ ᱩᱭᱦᱟᱹᱨᱮᱜᱼᱟ ᱡᱟᱭᱦᱳᱠ ᱚᱱᱮ ᱪᱷᱟᱹᱴᱭᱟᱹᱨ ᱨᱮᱠᱚ ᱞᱟᱜᱟᱣᱫᱚ ᱜᱤᱫᱽᱨᱟᱹ ᱠᱚ ᱚᱱᱟ ᱪᱮᱛᱟᱱ ᱨᱮᱠᱚ ᱜᱤᱛᱤᱡ ᱜᱚᱫᱚ᱾
ᱦᱮᱸ ᱩᱸ ᱚᱱᱟ ᱦᱚᱸ ᱟᱹᱞᱤᱧ ᱦᱚᱸ ᱴᱷᱤᱠ ᱵᱟᱞᱤᱧ ᱵᱟᱲᱟᱭᱟᱞᱤᱧ᱾
ᱦᱮᱸ ᱚᱱᱟᱴᱟᱜ ᱧᱩᱛᱩᱢ ᱞᱤᱧ ᱦᱤᱲᱤᱧ ᱟᱠᱟᱫᱟ ᱡᱟᱭᱦᱳᱠ, ᱥᱟᱨᱡᱚᱢ ᱥᱟᱠᱟᱢ ᱢᱟ ᱞᱟᱜᱟᱜ ᱠᱟᱱ ᱜᱮᱭᱟ ᱟᱫᱚ ᱢᱟᱛᱠᱚᱢ ᱥᱟᱠᱟᱢ ᱫᱚ ᱱᱤᱭᱟᱹ ᱨᱮ ᱞᱟᱜᱟᱜ ᱠᱟᱱᱟ ᱢᱮᱱᱛᱮᱫ ᱫᱚ ᱱᱟᱦᱟᱜ ᱵᱟᱝᱞᱤᱧ ᱵᱟᱲᱟᱭ ᱛᱟᱦᱮᱸᱫ, ᱛᱮᱦᱮᱧ ᱞᱤᱧ ᱵᱟᱲᱟᱭ ᱠᱮᱫᱟ ᱟᱹᱰᱤ ᱱᱟᱯᱟᱭ ᱵᱮᱥ᱾
ᱦᱮᱸ ᱦᱮᱸ ᱟᱫᱚ ᱟᱹᱞᱤᱧ ᱦᱚᱞᱤᱧ ᱧᱟ ᱚᱱᱠᱟ ᱦᱟᱸᱜ ᱥᱩᱨ ᱵᱟᱲᱟ ᱟᱠᱟᱱ ᱜᱮᱭᱟᱞᱤᱧ ᱡᱟᱭᱦᱳᱠ ᱦᱟᱸᱜ ᱧᱮᱞ ᱵᱟᱲᱟ ᱟᱠᱟᱫ ᱠᱚᱣᱟᱞᱤᱧ ᱟᱞᱮ ᱱᱚᱛᱮ ᱦᱟᱸᱜ ᱨᱤᱛᱤᱱᱤᱛᱤ ᱚᱱᱠᱟ ᱢᱮᱱᱟᱜᱼᱟ᱾ ᱟᱫᱚ ᱦᱟᱸᱜ ᱚᱠᱟ ᱥᱮᱱ ᱪᱮᱫ ᱞᱮᱠᱟ ᱦᱟᱸᱜ, ᱡᱚᱛᱚ ᱠᱷᱚᱱ ᱢᱟ ᱦᱟᱸᱜ, ᱦᱮᱸ᱾
ᱴᱚᱴᱷᱟᱠᱤᱭᱟᱹ ᱞᱮᱠᱟᱛᱮ ᱫᱚ ᱵᱚᱞ ᱵᱚᱫᱚᱞᱚᱜ ᱜᱮᱛᱟᱵᱚᱱᱟ ᱡᱷᱚᱛᱚ ᱠᱟᱹᱡ ᱱᱤᱭᱚᱢ ᱠᱚᱫᱚ ᱠᱟᱹᱴᱤᱡ᱾
ᱦᱮᱸ ᱦᱮᱸ᱾ ᱛᱟᱨᱯᱚᱨ ᱦᱟᱸᱜ ᱚᱱᱟ ᱟᱵᱚ ᱦᱟᱸ ᱚᱱᱟ ᱜᱩᱡᱩᱜ ᱜᱩᱨᱩᱜ ᱩᱸ ᱚᱱᱟ ᱨᱟᱯᱟᱜ ᱠᱚ ᱦᱟᱸᱜ ᱪᱟᱵᱟ ᱞᱮᱱᱠᱷᱟᱱ, ᱨᱟᱯᱟᱜ ᱠᱚ ᱪᱟᱵᱟ ᱞᱮᱱᱠᱷᱟᱱ ᱦᱟᱸᱜ, ᱟᱫᱚ ᱦᱟᱸᱜ ᱡᱟᱦᱟᱸᱭ ᱠᱚ ᱦᱟᱸᱜ ᱠᱚ ᱛᱮᱞ ᱱᱟᱦᱟᱱ ᱵᱟᱲᱟᱜᱼᱟ,
ᱦᱮᱸ ᱦᱮᱸ᱾
ᱦᱮᱸ ᱛᱟᱨᱯᱚᱨᱮ ᱚᱱᱟ ᱦᱩᱸᱧ ᱚᱱᱟ ᱪᱮᱫ ᱦᱟᱸᱜ ᱞᱮ ᱵᱟᱹᱞᱤᱧ ᱩᱭᱦᱟᱹᱨᱮᱜᱼᱟ ᱞᱤᱧ ᱚᱱᱟ ᱥᱤᱢ ᱠᱚᱠᱚ ᱵᱚᱸᱜᱟ ᱠᱟᱛᱮᱫ ᱦᱟᱸᱜ ᱚᱱᱟ ᱡᱟᱦᱟᱸ ᱫᱟᱠᱟ ᱠᱚ
ᱡᱚᱢᱟ ᱡᱟᱦᱟᱸ, ᱥᱮ ᱵᱟᱜ ᱨᱩᱣᱟᱜ ᱫᱟᱠᱟ ᱥᱮ ᱩᱢᱩᱞ ᱠᱚ ᱵᱟᱭ ᱫᱚ ᱵᱟᱝ ᱡᱟᱦᱟᱸ ᱨᱮ, ᱚ ᱠᱟᱨᱟᱢ ᱥᱟᱠᱟᱢ ᱨᱮ ᱢᱚᱱᱮ ᱦᱩᱭᱩᱜ ᱠᱟᱱᱟ ᱠᱚ ᱵᱮᱱᱟᱣᱟ᱾
ᱦᱳᱭ ᱦᱳᱭ ᱚᱱᱟ ᱜᱮᱞᱤᱧ ᱞᱟᱹᱭ ᱠᱮᱜᱼᱟ ᱡᱮ ᱠᱟᱨᱟᱢ ᱥᱟᱠᱟᱢ ᱦᱚᱸ ᱞᱟᱹᱠᱛᱤ ᱠᱟᱱ ᱜᱮᱭᱟ ᱦᱟᱸᱜ ᱩᱱ ᱡᱚᱠᱷᱚᱡ ᱾
ᱱᱤᱛᱚᱜ ᱤᱧ ᱩᱭᱦᱟᱹᱨ ᱟᱠᱟᱫᱟ ᱚᱱᱟ ᱡᱟᱦᱟᱸ ᱥᱟᱠᱟᱢ ᱞᱤᱧ ᱢᱮᱱᱮᱫ ᱛᱟᱦᱮᱸᱫ ᱟᱛᱱᱟᱜ ᱥᱟᱠᱟᱢ ᱟᱛᱱᱟᱜ ᱥᱟᱠᱟᱢ ᱾
ᱦᱮᱸ ᱦᱮᱸ ᱾
ᱡᱟᱦᱟᱸᱴᱟᱜ ᱨᱮ ᱪᱷᱟᱹᱴᱭᱟᱹᱨᱮ ᱜᱤᱫᱽᱨᱟᱹ ᱱᱟᱜ ᱟᱸᱡᱞᱮ ᱨᱮᱠᱚ ᱫᱚᱦᱚ ᱠᱟᱫᱟ ᱚᱱᱟ ᱥᱟᱠᱟᱢ ᱪᱮᱛᱟᱱ ᱨᱮᱠᱚ ᱜᱤᱛᱤᱡ ᱟᱪᱪᱷᱟ ᱦᱮᱸᱛᱚ ᱠᱟᱨᱟᱢ ᱥᱟᱠᱟᱢ ᱞᱟᱜᱟᱜ ᱠᱟᱱ ᱛᱟᱵᱚᱱᱟ ᱾ ᱛᱟᱨᱯᱚᱨᱮ ᱱᱚᱲᱮ ᱮᱸᱻ ᱢᱟᱛ-ᱢᱟᱛᱠᱚᱢ ᱥᱟᱠᱟᱢ ᱞᱟᱜᱟᱜ ᱠᱟᱱ ᱛᱟᱵᱚᱱᱟ ᱾
ᱦᱮᱸ ᱾
ᱟᱨ ᱱᱚᱛᱮ ᱥᱟᱨᱡᱚᱢ ᱥᱟᱠᱟᱢ ᱢᱟ ᱢᱮᱱᱟᱜ ᱛᱟᱵᱚᱱ ᱜᱮᱭᱟ ᱟᱵᱚᱣᱟᱜ ᱾ ᱡᱟᱱᱟᱢ ᱠᱷᱚᱱᱟᱜ ᱜᱩᱡᱩᱜ ᱦᱟᱹᱵᱤᱡ ᱾ ᱱᱟᱯᱟᱭ ᱱᱟᱯᱟᱭ ᱦᱮᱛᱚ ᱚᱱᱟ ᱠᱚᱦᱚᱸ ᱵᱟᱲᱟᱭ ᱞᱟᱹᱠᱛᱤ ᱠᱟᱱ ᱛᱟᱵᱚᱱ ᱜᱮ, ᱟᱨ ᱱᱤᱢ ᱥᱟᱠᱟᱢ ᱦᱚᱸ ᱞᱟᱜᱟᱜ ᱠᱟᱱ ᱛᱟᱵᱚᱱᱟ ᱟᱹᱲᱤ ᱞᱟᱠᱛᱤ ᱜᱮ ᱛᱟᱵᱚᱱᱟ ᱱᱤᱢ ᱥᱟᱠᱟᱢ ᱦᱮᱸ ᱮᱱᱛᱮ ᱾
ᱦᱩᱸ ᱚᱱᱟ ᱱᱤᱢ ᱫᱟᱠᱟ ᱡᱚᱠᱷᱚᱡ ᱦᱚᱸ ᱚᱱᱟ ᱞᱟᱹᱠᱛᱤᱜ ᱠᱟᱱ ᱜᱮᱭᱟ ᱾
ᱦᱮᱸ ᱦᱮᱸ ᱾ ᱱᱚᱣᱟ ᱱᱚᱣᱟ ᱠᱚᱫᱚ ᱟᱹᱲᱤ ᱫᱟᱢᱟᱱ ᱡᱤᱱᱤᱥ ᱠᱟᱱᱟ ᱟᱵᱚᱣᱟᱜ ᱥᱟᱶᱛᱟ ᱨᱮᱫᱚ, ᱟᱫᱚ ᱢᱮᱱ ᱠᱟᱛᱮ ᱱᱮᱛᱟᱨ ᱫᱚ ᱪᱷᱟᱹ ᱴᱤᱭᱟᱹᱨ ᱠᱚᱫᱚ ᱚᱝᱠᱟ ᱫᱚ ᱟᱸ ᱪᱷᱟᱹᱴᱭᱟᱹᱨ ᱠᱚ ᱦᱩᱭ ᱟᱠᱟᱱ ᱨᱮᱦᱚᱸ ᱢᱮᱱᱠᱷᱟᱱ ᱱᱤᱢ ᱫᱟᱠᱟ ᱫᱚ ᱦᱮᱸ ᱡᱚ ᱡᱚᱢ ᱵᱟᱲᱟ ᱦᱩᱭ ᱠᱟᱱᱟ ᱢᱮᱱᱠᱷᱟᱱ ᱚᱱᱟ ᱟᱛᱱᱟᱜ ᱥᱟᱠᱟᱢ ᱨᱮ ᱡᱮ ᱜᱤᱫᱽᱨᱟᱹ ᱠᱚ ᱜᱤᱛᱤᱡ ᱠᱚᱫᱚ ᱱᱚᱣᱟ ᱫᱚ ᱵᱟᱝ ᱧᱮᱞ ᱦᱩᱭ ᱠᱟᱱᱟ ᱟᱫᱚ ᱟᱛᱮᱱᱟᱜ ᱥᱟᱠᱟᱢ ᱦᱚᱸ ᱧᱮᱞ ᱦᱚᱸ ᱢᱤᱫᱛᱮ ᱟᱹᱣᱨᱤ ᱧᱮᱞ ᱦᱩᱭᱩᱜᱼᱟ ᱾ ᱟᱫᱚ ᱵᱤᱨᱢᱟ ᱚᱱᱟ ᱫᱤᱥᱚᱢ ᱨᱮᱢᱟ ᱵᱟᱹᱱᱩᱜᱼᱟᱱᱟ ᱱᱚᱛᱮ ᱨᱮᱢᱟ ᱚᱱᱠᱟ ᱢᱟ, ᱥᱟᱺᱜᱤᱧ ᱨᱮ ᱢᱮᱱᱟᱜ ᱠᱟᱫᱟ ᱟᱫᱚ ᱥᱟᱺᱜᱤᱧ ᱠᱷᱚᱱᱟᱜ ᱢᱟ ᱚᱱᱠᱟ ᱟᱹᱜᱩ ᱦᱚᱸᱛᱚ ᱥᱚᱢᱵᱷᱚᱵ ᱵᱟᱝ ᱠᱟᱱᱟ ᱡᱚᱛᱚ ᱦᱚᱲ ᱢᱟ ᱵᱟᱝᱠᱚ ᱪᱟᱞᱟᱣ ᱵᱟᱲᱟᱜ ᱜᱮᱭᱟ ᱵᱤᱨ ᱠᱚ ᱾
ᱦᱳᱭ ᱦᱳᱭ ᱾
ᱚᱱᱮ ᱪᱮᱫ ᱠᱚᱨᱮ ᱠᱚ ᱜᱤᱛᱤᱡ ᱠᱚᱣᱟ ᱚᱱᱟ ᱤᱭᱟᱹ ᱠᱚᱨᱮ ᱾
ᱟᱠᱷᱨᱤᱧ ᱠᱚᱫᱚ ᱠᱚ ᱛᱤᱱᱟᱹᱜ ᱯᱚᱭᱥᱟ ᱛᱮ ᱡᱟᱭᱦᱳᱠ ᱵᱟᱹᱧ ᱩᱭᱦᱟᱹᱨ ᱥᱟᱹᱵᱤᱛᱮᱜᱼᱟ ᱾
ᱦᱮᱸ ᱾
ᱩᱱᱟ ᱡᱟᱸᱦᱟᱱᱟᱜ ᱴᱷᱮᱠᱟ ᱠᱚᱨᱮ ᱠᱤᱢᱵᱟ ᱡᱟᱦᱟᱸᱱᱟᱜ ᱪᱟᱞᱩᱱ ᱠᱚᱨᱮ ᱠᱚ ᱜᱤᱛᱤᱡ ᱠᱚᱣᱟ ᱜᱤᱫᱽᱨᱟᱹ ᱦᱟᱴᱟᱜ ᱠᱚᱨᱮ ᱾
ᱦᱳᱭ ᱦᱳᱭ ᱾
ᱱᱚᱝᱠᱟᱱ ᱠᱟᱛᱷᱟ ᱟᱫᱚ ᱱᱟᱯᱟᱭ ᱠᱟᱛᱷᱟ ᱚᱱᱟ ᱦᱚᱸ ᱵᱟ ᱰᱟᱭ ᱞᱟᱹᱠᱛᱤ ᱠᱟᱱᱟ ᱡᱷᱚᱛᱚ ᱜᱮ ᱾ ᱟᱵᱚᱣᱟᱜ ᱱᱚᱣᱟ ᱥᱟᱶᱛᱟ ᱨᱮ ᱟᱨᱦᱚᱸ ᱱᱤᱭᱚᱢ ᱠᱚᱦᱚᱸ ᱮᱴᱟᱜ ᱮᱴᱟᱜ ᱴᱚᱴᱷᱟ ᱡᱮ ᱡᱮᱢᱚᱱ ᱟᱵᱚᱵᱚᱱ ᱯᱚᱲᱜᱟ ᱴᱚᱴᱷᱟᱠᱤᱭᱟᱹ ᱞᱮᱠᱟᱛᱮ ᱱᱤᱭᱚᱢ ᱠᱚᱦᱚᱸ ᱠᱟᱹᱡ ᱱᱤᱭᱚᱢ ᱱᱮᱢᱟᱪᱟᱨ ᱠᱚᱦᱚᱸ ᱠᱟᱹᱡ ᱮᱴᱟᱜ ᱜᱮᱛᱟᱵᱚᱱᱟ ᱾ ᱦᱮᱸ ᱥᱮ ᱵᱟᱝᱜᱤ! ᱟᱫᱚ ᱱᱚᱛᱮᱱᱟᱜ ᱦᱚᱧ ᱥᱚᱫᱚᱨ ᱞᱮᱠᱷᱟᱱ ᱚᱱᱛᱮᱱᱟᱜ ᱦᱚᱸ ᱥᱚᱫᱚᱨ ᱞᱮᱱᱠᱷᱟᱱ ᱵᱟᱲᱟᱭᱚᱜᱼᱟ ᱾ ᱡᱮ ᱱᱚᱛᱮᱱᱟᱜ ᱴᱚᱴᱷᱟ ᱨᱮᱱᱟᱜ ᱱᱤᱭᱚᱢ ᱱᱮᱢᱟᱪᱟᱨ ᱚᱠᱟᱞᱠᱟ, ᱚᱱᱛᱮᱱᱟᱜ ᱚᱠᱟᱮ ᱞᱮᱠᱟ ᱦᱮᱸ ᱵᱟᱝ ᱾
ᱦᱮᱸ ᱦᱮᱸ ᱾ ᱟᱫᱚᱞᱤᱧ ᱞᱟᱹᱭᱫᱟ ᱟᱯᱮ ᱚᱱᱛᱮ ᱫᱚ ᱚᱱᱟ ᱩᱸᱻ ᱡᱟᱦᱟᱸᱭ ᱜᱤᱫᱽᱨᱟᱹ ᱠᱚ ᱦᱟᱸᱜ ᱠᱚ ᱡᱟᱱᱟᱢᱚᱜᱼᱟ ᱪᱷᱩᱸᱛᱠᱮ ᱞᱮᱱᱠᱷᱟᱱ ᱟᱫᱚ ᱪᱮᱫ ᱞᱮᱠᱟ ᱪᱷᱩᱛ ᱠᱚᱯᱮ ᱯᱷᱮᱲᱟᱣ ᱵᱟᱲᱟᱭᱟ ᱟᱯᱮ ᱚᱱᱛᱮ ᱦᱟᱸᱜ?
ᱪᱷᱩᱫ ᱠᱚᱫᱚ ᱚᱱᱮᱢᱟ
ᱯᱮ ᱢᱟᱦᱟ ᱥᱮ ᱢᱚᱬᱮ ᱢᱟᱦᱟ ᱨᱮ ᱡᱟᱦᱟᱸ ᱠᱚ ᱠᱚᱨᱟᱣᱟᱚ ᱚᱱᱟ ᱪᱷᱩᱸᱛ ᱠᱚ ᱠᱚ ᱯᱷᱮᱲᱟᱣ ᱞᱟᱹᱜᱤᱫ ᱛᱮᱫᱚ ᱡᱚᱠᱷᱚᱱ ᱟᱫᱚ ᱦᱟᱺᱰᱤ ᱠᱚᱠᱚ ᱦᱟᱹᱨᱟ, ᱛᱟᱨᱯᱚᱨᱮ ᱫᱚ ᱩᱸᱻ ᱪᱷᱩᱛ ᱠᱚ ᱯᱷᱮᱲᱟᱣ ᱞᱟᱹᱜᱤᱫ ᱛᱮ ᱩᱱᱤ ᱡᱟᱦᱟᱸᱭ ᱫᱷᱟᱹᱭ ᱵᱩᱲᱤ ᱦᱤᱡᱩᱜᱼᱟ ᱱᱮᱛᱟᱨ ᱢᱟᱛᱚ ᱩᱱᱫᱤᱱ ᱞᱮᱠᱟ ᱢᱟᱛᱚ ᱵᱟᱝ ᱦᱩᱭᱩᱜ ᱠᱟᱱ ᱛᱟᱵᱚᱱᱟ ᱡᱮ ᱮ ᱡᱮ ᱚᱲᱟᱜ ᱨᱮᱜᱮ ᱠᱚ ᱢᱟᱱᱮ ᱦᱳᱭᱳᱜ ᱠᱟᱱᱟ ᱠᱚ ᱜᱤᱫᱽᱨᱟᱹ ᱠᱚ ᱥᱮᱪᱮᱫ, ᱱᱮᱛᱟᱨ ᱫᱚ ᱡᱟᱦᱟᱱᱟᱜ ᱜᱮ, ᱠᱟᱹᱡ ᱥᱟ ᱢᱟᱱᱮ ᱥᱚᱨᱠᱟᱨ ᱯᱟᱦᱴᱟ ᱠᱷᱚᱱ ᱱᱮᱛᱟᱨ ᱫᱚ ᱠᱟᱹᱴᱤᱡ, ᱢᱟᱱᱮ ᱟᱵᱚ ᱣᱟᱜ
ᱦᱚᱥᱯᱤᱴᱟᱞ ᱠᱚᱨᱮ ᱜᱮ ᱦᱟᱸᱜ,
ᱯᱤᱴᱟᱞ ᱠᱚᱨᱮ ᱜᱮ ᱦᱳᱭᱳ ᱵᱟᱲᱟᱜ ᱠᱟᱱᱟ᱾ ᱦᱮ ᱟᱫᱚ ᱟᱹᱜᱩ ᱠᱟᱛᱮᱫ ᱚᱱᱟ ᱠᱚᱨᱮ ᱫᱚ ᱟᱫᱚ ᱡᱚᱛᱚᱣᱟᱜ ᱠᱚ ᱴᱷᱤᱠᱟᱹ ᱵᱩᱴᱟᱹ ᱠᱟᱜᱼᱟ, ᱟᱨ ᱥᱚᱝᱜᱚ ᱢᱟ ᱵᱟᱠᱚ ᱥᱚᱸᱜᱮ ᱛᱮᱢᱟ ᱵᱟᱠᱚ ᱧᱟᱢᱮᱜᱼᱟ ᱪᱷᱩ ᱴᱤᱠ ᱠᱚᱢ ᱚᱱᱰᱮᱱᱟᱢᱟ
ᱦ
ᱟᱫᱚ ᱦᱟᱹᱰᱤ ᱠᱚ ᱦᱟᱹᱨ ᱵᱟᱲᱟ ᱠᱟᱛᱮ, ᱚᱱᱟ ᱨᱮᱱᱟᱜ ᱠᱷᱚᱵᱚᱨ ᱧᱩᱨᱦᱼᱟ ᱦᱟᱺᱰᱤ ᱠᱚ ᱦᱟᱹᱨ ᱵᱟᱲᱟ ᱠᱟᱛᱮ ᱛᱟᱨ ᱯᱚᱨᱮ ᱫᱷᱟᱹᱭ ᱵᱩᱲᱤ ᱦᱤᱡᱩᱜᱼᱟᱭ ᱛᱤᱠᱤ ᱥᱚᱵᱚᱫ ᱢᱟ ᱦᱩᱭᱩᱜ ᱠᱟᱱ ᱜᱮ, ᱡᱷᱚᱛᱚᱣᱟᱜ ᱛᱟᱨ ᱯᱚᱨᱮ ᱟ ᱟᱹᱛᱩ ᱟᱹᱛᱩ ᱡᱟᱦᱟᱸ ᱜᱮᱵᱚ ᱫᱚᱱᱟ, ᱦᱚᱞᱚᱝ ᱠᱚᱠᱚ ᱨᱤᱫ ᱜᱩᱸᱰᱟᱹᱭᱟ ᱠᱚ ᱫᱟᱜ ᱜᱷᱟᱴ ᱠᱚ ᱪᱟᱞᱟᱜ ᱟᱠᱚ ᱛᱩᱯᱩ ᱦᱤᱡᱩᱜ ᱟᱠᱚ, ᱚᱱᱟ ᱠᱚᱠᱚ ᱵᱚᱸᱜᱟ ᱵᱩᱨᱩᱭᱟᱠᱚ,
ᱫᱟᱜ ᱜᱷᱟᱴ ᱨᱮᱠᱚ ᱵᱚᱸᱜᱟ ᱵᱩᱨᱩ ᱦᱚᱴᱚ ᱠᱟᱜᱼᱟ, ᱛᱟᱨᱯᱚᱨᱮ ᱦᱮᱡ ᱠᱟᱛᱮᱫ ᱛᱩᱛᱩ ᱵᱟᱲᱟᱣ ᱟᱠᱟᱱᱟ, ᱛᱟᱨ ᱯᱚᱨᱮ ᱦᱚᱞᱚᱝ ᱡᱚᱛᱚ ᱦᱚᱲ ᱠᱚ ᱤᱨᱪᱤᱭᱟ ᱚᱲᱟᱜ ᱫᱩᱭᱟᱹᱨ ᱠᱚᱨᱮ ᱠᱚ ᱤᱨᱪᱤ ᱭᱟᱜᱼᱟ, ᱡᱟᱛᱮ ᱚᱱᱟ ᱪᱷᱩᱸᱛ ᱴᱟᱜ ᱪᱟᱵᱟᱜ ᱞᱟᱹᱜᱤᱫ ᱠᱷᱟᱹᱛᱤᱨ ᱛᱮ, ᱟᱫᱚ, ᱟᱯᱮ ᱚᱱᱟ ᱫᱤᱥᱚᱢ ᱨᱮᱫᱚ?
ᱦᱮᱸ ᱟᱹᱵᱤᱱ ᱵᱤᱱ ᱞᱟᱹᱭ ᱠᱮᱫ ᱞᱮᱠᱟ ᱚᱝᱠᱟ ᱜᱮ ᱦᱟᱸᱜ, ᱟᱞᱮ ᱱᱚᱣᱟ ᱫᱤᱥᱚᱢ ᱦᱚᱸ ᱟᱨ ᱞᱟᱹᱭ ᱞᱮᱠᱷᱟᱱ ᱦᱟᱸᱜ ᱡᱟᱦᱟᱸᱭ ᱜᱤᱫᱽᱨᱟᱹ ᱠᱚ ᱦᱩᱭ ᱞᱮᱱᱠᱷᱟᱱ ᱦᱟᱸᱜ, ᱟᱫᱚ ᱟᱫᱚ ᱣᱟᱜ ᱟᱵᱚ ᱫᱚ ᱦᱟᱸᱜ, ᱟᱵᱚ ᱥᱟᱱᱛᱟᱲ ᱫᱚ ᱦᱟᱸᱜ, ᱥᱟᱱᱛᱟᱲ ᱫᱚ ᱦᱟᱸᱜ ᱡᱟᱦᱟᱸ
ᱦᱩᱸ
ᱦᱩᱸ ᱡᱩᱫᱤ ᱦᱟᱸᱜ ᱢᱤᱫᱴᱟᱝ ᱟᱹᱛᱩ ᱨᱮ ᱡᱟᱦᱟᱸᱭ ᱚᱲᱟᱜ ᱨᱮᱜᱮ ᱦᱟᱸᱜ ᱜᱤᱫᱽᱨᱟᱹᱭ ᱦᱩᱭᱱᱟ, ᱟᱫᱚ ᱯᱩᱨᱟᱹ ᱟᱵᱚᱣᱟᱜ ᱟᱹᱛᱩ ᱜᱮ ᱦᱟᱸᱜ ᱵᱚᱱ ᱪᱷᱩᱛ ᱠᱟᱹᱜ ᱦᱟᱸᱜ, ᱦᱮᱸ ᱦᱮᱸ ᱱᱚᱣᱟ ᱫᱚ ᱟᱫᱚ ᱚᱱᱟ ᱫᱟᱹᱭ ᱵᱩᱰᱷᱤ ᱜᱮ ᱦᱟᱸᱜ, ᱟᱹᱜᱩ ᱠᱟᱛᱮᱫ ᱦᱟᱸᱜ ᱚᱱᱟ ᱪᱷᱩᱛ ᱠᱚᱢᱟ ᱯᱷᱮᱲᱟᱣ ᱦᱚᱪᱚ ᱦᱩᱭᱩᱜᱼᱟ᱾
ᱦᱩᱸ
ᱦᱮᱸ ᱟᱞᱤᱧ ᱛᱮᱦᱚᱸ ᱚᱱᱠᱟ ᱜᱮ ᱟᱹᱵᱤᱱ ᱪᱮᱫ ᱞᱮᱠᱟ ᱵᱤᱱ ᱞᱟᱹᱭ ᱠᱮᱫᱟ ᱤᱱᱠᱟᱹ ᱫᱷᱟᱨᱟ ᱜᱮ,
ᱪᱷᱩᱛ ᱵᱟᱝ ᱯᱷᱮᱨᱟᱣ ᱞᱮᱱᱠᱷᱟᱱ ᱢᱟ, ᱪᱮᱫ ᱠᱟᱹᱢᱤ ᱦᱚᱸ ᱵᱟᱝ ᱜᱟᱱᱚᱜ ᱛᱟᱵᱚᱱᱟ, ᱟᱵᱚᱣᱟ ᱥᱟᱹᱜᱩᱱ ᱠᱟᱹᱢᱤ ᱡᱟᱦᱟᱱᱟᱜ ᱠᱚᱜᱮ, ᱪᱮᱫᱟᱜ ᱥᱮ ᱞᱟᱹᱭᱟᱠᱚ ᱥᱮ, ᱢᱟᱱᱮ, ᱢᱟᱱᱮ ᱜᱩᱡᱩᱜ ᱪᱷᱩᱸᱛ ᱠᱷᱚᱱᱟᱜ ᱫᱚ ᱡᱟᱱᱟᱢ ᱪᱷᱩᱸᱛ ᱛᱚ ᱟᱹᱰᱤ ᱛᱮᱫ ᱜᱮ ᱪᱷᱩᱸᱛᱟ ᱚᱱᱟ ᱫᱚ, ᱚᱱᱟ ᱵᱟᱢ ᱚᱱᱟ ᱪᱷᱩᱛ ᱠᱟᱹᱢᱤ ᱵᱟᱢ ᱯᱷᱮᱰᱟᱣ ᱞᱮᱠᱷᱟᱱ ᱪᱮᱫ ᱦᱚᱸᱜᱮ ᱠᱟᱹᱢᱤ ᱵᱟᱝ, ᱥᱤᱜᱤᱞᱚᱜᱼᱟ ᱥᱮ ᱵᱟᱢ ᱠᱚᱨᱟᱣ ᱫᱟᱲᱮᱭᱟᱜᱼᱟ ᱡᱟᱦᱟᱱᱟᱜ ᱠᱚ᱾
ᱦᱩᱸ
ᱚᱱᱟ ᱫᱚ ᱞᱟᱹᱠᱛᱤ ᱠᱟᱱ ᱛᱟᱵᱚᱱ ᱜᱮᱭᱟ,
ᱛᱟᱨ ᱯᱚᱨᱮ ᱦᱟᱸᱜ ᱚᱝᱠᱟ, ᱡᱟᱦᱟᱸ ᱠᱤᱪᱷᱩ ᱫᱤᱱ ᱦᱩᱭ ᱞᱮᱱᱠᱷᱟᱱ, ᱵᱩᱠᱟᱹ ᱠᱚ ᱧᱩᱨ ᱞᱮᱱᱠᱷᱟᱱ ᱦᱟᱸᱜ ᱟᱫᱚ ᱚᱝᱠᱟ ᱜᱮ, ᱟᱹᱛᱩ ᱢᱚᱬᱮ ᱦᱚᱲ ᱠᱚ ᱦᱟᱸᱜ ᱦᱚᱦᱚ ᱵᱟᱲᱟ ᱠᱟᱛᱮᱫ, ᱦᱟᱸᱜ ᱵᱩᱠᱟᱹ ᱠᱚᱠᱚ ᱛᱚᱯᱟ ᱵᱟᱲᱟᱭᱟ᱾
ᱦᱩᱸ ᱦᱩᱸ, ᱟᱯᱮ ᱚᱱᱟ ᱫᱤᱥᱚᱢ ᱨᱮᱫᱚ ᱵᱩᱠᱟᱹ ᱫᱚ, ᱚᱠᱟ ᱚᱠᱟ ᱨᱮᱯᱮ ᱛᱚᱯᱟᱭ ᱜᱮᱭᱟ? ᱢᱟᱱᱮ ᱜᱤᱫᱽᱨᱟᱹ ᱦᱟᱜ ᱡᱚᱠᱷᱚᱱ ᱵᱩᱠᱟᱹ ᱧᱩᱨᱩᱜᱼᱟ,
ᱟᱹᱞᱤᱧ ᱢᱟ ᱦᱟᱸᱜ ᱚᱱᱟ ᱥᱩᱨ ᱦᱟᱸᱜ ᱵᱟᱞᱤᱧ ᱪᱟᱞᱟᱣ ᱟᱠᱟᱱᱟ, ᱵᱟᱞᱤᱧ ᱧᱮᱞ ᱜᱚᱫ ᱟᱠᱟᱜᱼᱟ ᱟᱹᱞᱤᱧ ᱫᱚ᱾
ᱟᱫᱚ ᱚᱲᱟᱜ ᱠᱚᱨᱮ ᱦᱚᱸ ᱚᱝᱠᱟ ᱫᱚ ᱵᱟᱝ ᱦᱩᱭ ᱵᱟᱲᱟ ᱟᱠᱟᱱᱟ?
ᱚᱠᱟ ᱵᱟᱝ ᱦᱩᱭ ᱵᱟᱲᱟ ᱟᱠᱟᱱᱟ, ᱚᱝᱠᱟ ᱦᱟᱸᱜ ᱵᱟᱹᱱᱩᱜ ᱠᱚᱣᱟ ᱦᱟᱸ᱾ ᱚᱱᱠᱟ ᱛᱚ ᱦᱚᱸ ᱦᱩᱸ ᱦᱩᱸ ᱟᱹᱵᱤᱱ ᱵᱤᱱ ᱵᱟᱲᱟᱭ ᱜᱮᱭᱟ ᱚᱱᱟ?
ᱦᱮᱸ ᱧᱮᱞ ᱦᱚᱧ ᱧᱮᱞ ᱦᱩᱭ ᱠᱟᱱᱟ ᱫᱩᱣᱟᱹᱨ ᱨᱮ ᱡᱟᱦᱟ ᱟᱵᱚᱣᱟᱜ ᱪᱳ ᱠᱟᱴ ᱛᱟᱦᱮᱱᱟ᱾ ᱚᱱᱟ ᱫᱩᱣᱟᱹᱨ ᱯᱷᱮᱰ ᱨᱮ ᱚᱱᱟ ᱥᱩᱭ ᱛᱮᱠᱚ ᱞᱟᱭ ᱟᱠᱚ ᱥᱩᱭ ᱛᱮ ᱞᱟ ᱠᱟᱛᱮᱜ ᱱᱟ ᱚᱸᱰᱮ ᱠᱚ ᱛᱚᱯᱟᱭ ᱟᱠᱚ᱾
ᱦᱮᱸ ᱟᱫᱚ ᱚᱱᱟ ᱠᱚᱨᱮ ᱫᱚ ᱚᱱᱟ ᱠᱚᱨᱚ ᱫᱚ ᱜᱚᱜᱚ ᱵᱟᱵᱟ ᱛᱟᱠᱚ ᱜᱮ ᱦᱟᱸᱜ ᱠᱚ ᱥᱩᱨᱩᱜ-ᱟ ᱟᱞᱮ ᱫᱚ ᱠᱚᱢ ᱵᱤᱥᱤ ᱚᱝᱠᱟ ᱵᱟᱝ ᱞᱮ ᱥᱩᱨ ᱵᱟᱲᱟ ᱠᱟᱱᱟ᱾ ᱟᱨ ᱚᱲᱟᱜ ᱠᱚᱨᱮ ᱦᱚᱸ ᱚᱝᱠᱟ ᱵᱟᱹᱦᱩ ᱠᱚᱦᱚᱸ ᱵᱟᱹᱪᱩᱜ ᱠᱚᱣᱟ ᱡᱟᱦᱟᱭ ᱚᱝᱠᱟ ᱦᱩᱭ ᱵᱟᱲᱟ ᱠᱟᱱᱟ᱾
ᱟᱫᱚ ᱟᱞᱮ ᱫᱚ ᱚᱲᱟᱜ ᱨᱮ ᱦᱩᱭ ᱠᱟᱱ ᱠᱷᱟᱹᱛᱤᱨ ᱛᱮ ᱚᱱᱟ ᱴᱟᱜ ᱫᱚ ᱦᱟᱸᱜ ᱧᱮᱞ ᱦᱩᱭ ᱵᱟᱲᱟ ᱠᱟᱱᱟ ᱡᱮ ᱡᱮ ᱱᱚᱣᱟ ᱦᱚᱸ ᱱᱚᱝᱠᱟ ᱦᱳᱭᱳᱜ ᱜᱮᱭᱟ ᱱᱚᱝᱠᱟ ᱟᱵᱚᱣᱟᱜ ᱱᱮᱭᱟᱢ ᱪᱟᱜ ᱱᱮᱭᱟᱢ ᱱᱮᱢᱟ ᱪᱟᱨ ᱨᱮ ᱢᱩᱬ ᱧᱩᱨᱩᱜ ᱠᱟᱱᱟ᱾ ᱟᱫᱚ ᱡᱟᱭᱦᱳᱠ ᱚᱱᱟ ᱫᱟᱜ ᱦᱚᱸᱭ ᱧᱮᱞ ᱵᱟᱲᱟᱭ ᱦᱳᱭᱳᱜ-ᱟ ᱡᱷᱚᱛᱚ ᱡᱤᱱᱤᱥ ᱜᱮ ᱧᱮᱞ ᱥᱮᱲᱟ ᱫᱚ ᱵᱩᱜᱤᱭᱟ᱾ ᱪᱮᱫᱟᱜ ᱥᱮ ᱟᱵᱚᱣᱟᱜ ᱫᱚ ᱟᱵᱚ ᱛᱮᱜᱮ ᱵᱟᱲᱟᱭ ᱞᱟᱹᱠᱛᱤ ᱠᱟᱱ ᱛᱟᱵᱚᱱᱟ᱾ ᱚᱠᱚᱭ ᱦᱚᱸ ᱵᱟᱝ ᱠᱚ ᱥᱮᱲᱟ ᱦᱚᱴᱚ ᱟᱵᱚᱱᱟ᱾
ᱦᱮᱸ᱾ ᱛᱟᱨᱯᱚᱨᱮ ᱦᱟᱸᱜ ᱟᱯᱮ ᱚᱱᱛᱮ ᱫᱚ ᱱᱟᱜ ᱡᱟᱦᱟ ᱜᱤᱫᱽᱨᱟᱹ ᱠᱚᱦᱟᱸᱜ ᱯᱩᱭᱞᱳ ᱰᱟᱴᱟ ᱡᱟᱦᱟᱸ ᱩᱰᱩᱠ ᱟᱠᱚᱣᱟ
ᱦᱩᱸ᱾
ᱦᱮᱸ ᱚᱱᱟᱫᱚ ᱪᱮᱫ ᱞᱮᱠᱟ ᱦᱟᱸᱜ ᱠᱚ ᱞᱟᱹᱭ ᱟᱠᱚᱣᱟ ᱜᱤᱫᱽᱨᱟᱹ ᱠᱚᱫᱚ ᱦᱮᱸ᱾
ᱚᱱᱟ ᱜᱮᱛᱚ ᱱᱟᱦᱟᱜ ᱵᱟᱝ ᱞᱤᱧ ᱵᱟᱲᱟᱭ-ᱟ᱾ ᱛᱚᱵᱮ ᱱᱤᱭᱟᱹ ᱫᱚᱞᱤᱧ ᱵᱟᱲᱟᱭ-ᱟ ᱡᱮ ᱡᱚᱲ ᱪᱟᱸᱫᱳ ᱨᱮ ᱡᱩᱫᱤ ᱰᱟᱴᱟ ᱚᱰᱚᱠ ᱚᱢᱚᱱᱟ ᱠᱚᱣᱟ ᱛᱟᱞᱦᱮ ᱠᱷᱟᱱ ᱩᱱᱠᱩ ᱫᱚ ᱚᱱᱟ ᱢᱚᱜᱨᱟ ᱠᱚ ᱥᱟᱞᱟᱜ ᱢᱚᱜᱨᱟ ᱯᱷᱚᱞᱚ ᱠᱚ ᱧᱟᱢᱚᱜ ᱫᱚ ᱚᱱᱟ ᱢᱚᱜᱽᱨᱟ ᱯᱳᱞᱳ ᱨᱮᱠᱚ ᱢᱟᱱᱮ ᱚᱸᱰᱮ ᱵᱟᱯᱞᱟ ᱠᱟᱛᱮ ᱛᱚ ᱩᱱᱠᱩᱣᱟᱜ ᱚᱱᱟ ᱪᱷᱩᱸᱛ ᱠᱚ ᱯᱷᱮᱨᱟᱣ ᱛᱟᱠᱚᱣᱟ ᱪᱷᱩᱸᱛ ᱤᱧ ᱞᱟᱹᱭᱮᱜ-ᱟ ᱡᱟᱦᱟ ᱤᱭᱟᱹ ᱠᱚ ᱵᱟᱫᱷᱚᱠ ᱠᱚ ᱠᱟᱴᱟᱣ ᱛᱟᱠᱚᱣᱟ ᱠᱚ᱾ ᱟᱨ ᱟᱨᱚᱸ ᱥᱮᱛᱟ ᱵᱟᱯᱞᱟ ᱦᱚᱸ ᱢᱮᱱᱟᱜ ᱠᱟᱜ ᱜᱮᱭᱟ ᱫᱟᱨᱮ ᱥᱟᱞᱟᱜ ᱦᱚᱸ ᱵᱟᱯᱞᱟ ᱢᱮᱱᱟᱜ ᱠᱟᱜ ᱜᱮᱭᱟ᱾ ᱟᱨ ᱡᱟᱦᱟᱭ ᱦᱚᱲ ᱠᱚ ᱡᱟᱶᱟᱭ ᱛᱟᱠᱚ ᱩᱱᱠᱩ ᱫᱚ ᱮᱢᱱᱤ ᱜᱮ ᱱᱚᱝᱠᱟ ᱪᱷᱟᱹᱴᱭᱟᱹᱨ ᱦᱩᱭᱩᱜ ᱛᱟᱠ ᱠᱚᱛᱮ ᱠᱚ ᱮᱢᱱᱤ ᱱᱚᱝᱠᱟ ᱜᱮ ᱡᱟᱦᱟᱭ ᱦᱚᱲ ᱡᱟᱶᱟᱭ ᱢᱮᱱᱟᱜ ᱠᱚᱛᱟ ᱠᱚ ᱚᱱᱟ ᱚᱱᱟ ᱰᱟᱴᱟ ᱞᱮᱠᱷᱟ ᱞᱮᱠᱟ ᱨᱮ ᱚᱠᱟ ᱞᱮᱠᱟ ᱱᱟᱜ ᱦᱩᱭᱩᱜ-ᱟ ᱚᱱᱟ ᱫᱚ ᱦᱟᱜ᱾ ᱴᱷᱤᱠ ᱢᱚᱛᱚ ᱟᱹᱞᱤᱧ ᱫᱚ ᱦᱟᱜ ᱩᱱᱟᱹᱜ ᱵᱟᱝᱞᱤᱧ ᱞᱟᱹᱭ ᱫᱟᱲᱮᱭᱟᱜ ᱠᱟᱱᱟ ᱛᱚᱵᱮ ᱱᱤᱭᱟᱹ ᱫᱚ ᱫᱤᱥᱟᱹ ᱢᱮᱱᱟᱜ ᱛᱟᱹᱞᱤᱧᱟ ᱡᱮ ᱡᱮ ᱡᱚᱲᱟ ᱪᱟᱸᱫᱳ ᱨᱮ ᱰᱟᱴᱟ ᱦᱩᱭ ᱞᱮᱱᱠᱷᱟᱱ ᱢᱚᱜᱨᱟ ᱢᱟᱱᱮ ᱢᱚᱜᱨᱟ ᱯᱩᱞᱳ ᱨᱮᱠᱚ ᱵᱟᱯᱞᱟ ᱠᱚᱣᱟ ᱠᱚ ᱱᱟᱦᱟᱜ᱾
ᱦᱮᱸᱦᱳᱭ ᱚᱱᱮ ᱵᱤᱧ ᱞᱟᱹᱭ ᱠᱮᱫ ᱥᱮᱛᱟ ᱠᱟᱱ ᱫᱚ ᱟᱞᱮ ᱫᱚ ᱦᱟᱸᱜ ᱱᱚᱝᱠᱟ ᱜᱮ ᱡᱟᱦᱟᱭ ᱠᱚᱲᱟ ᱜᱤᱫᱽᱨᱟᱹ ᱠᱚ ᱦᱟᱸᱜ ᱠᱚᱲᱟ ᱜᱤᱫᱽᱨᱟᱹ ᱠᱚᱫᱚ ᱚᱱᱟ ᱫᱮᱭᱦᱟᱹ ᱫᱟᱨᱮ ᱠᱚᱵᱤᱱ ᱟᱹᱡᱚᱢ ᱠᱟᱫ ᱜᱮᱭᱟ?
ᱦᱮᱸ ᱦᱮᱸ ᱟᱞᱮ ᱱᱚᱛᱮ ᱦᱚᱸ ᱠᱩᱲᱤ ᱜᱤᱫᱽᱨᱟᱹ ᱦᱚᱸ ᱫᱟᱹᱭᱦᱟᱹ ᱫᱟᱨᱮ ᱠᱚ ᱨᱮ ᱠᱚ ᱵᱟᱯᱞᱟ ᱠᱚᱣᱟ᱾ᱠᱩᱲᱤ ᱜᱤᱫᱽᱨᱟᱹ ᱦᱚᱸ ᱠᱚᱲᱟ ᱜᱤᱫᱽᱨᱟᱹ ᱦᱚᱸ ᱡᱩᱫᱤ ᱚᱱᱟ ᱰᱟᱴᱟ ᱦᱩᱭ ᱠᱟ ᱫᱮᱠᱷᱟᱱ᱾
ᱦᱳᱭ, ᱦᱳᱭ᱾ ᱥᱟᱶᱛᱮ ᱠᱤᱪᱷᱩ ᱦᱟᱸᱜ ᱛᱟᱞᱮ ᱫᱟᱨᱮ ᱠᱚᱦᱚᱸ ᱨᱮᱦᱚᱸ ᱠᱚᱢ ᱵᱮᱥᱤ ᱠᱚ ᱵᱟᱯᱞᱟ ᱵᱟᱲᱟ ᱠᱚ ᱜᱮᱭᱟ᱾ᱟᱫᱚ ᱞᱟᱹᱭ ᱠᱟᱛᱷᱟ ᱞᱮᱠᱷᱟᱱ ᱢᱮᱱᱟᱜ-ᱟ ᱦᱳᱭ, ᱦᱳᱭ᱾ ᱥᱮᱲᱟ ᱛᱟᱞᱮ ᱫᱟᱨᱮ ᱫᱚ ᱵᱟᱝ-ᱟ ᱦᱩᱰᱤᱧ ᱛᱟᱞᱮ ᱫᱟᱨᱮ ᱦᱟᱜ ᱦᱮᱸ ᱦᱳᱭ, ᱦᱳᱭ᱾ ᱦᱩᱸ᱾
ᱯᱳᱭᱞᱳ ᱞᱤᱧ ᱟᱸᱡᱚᱢ ᱠᱮᱫᱟ ᱛᱟᱞᱟ ᱫᱟᱨᱮ ᱥᱟᱶ ᱟᱹᱞᱤᱧ ᱫᱚ ᱱᱤᱭᱟᱹ ᱫᱚ ᱞᱤᱧ ᱵᱟᱲᱟᱭ-ᱟ ᱡᱮ ᱡᱟᱦᱟᱭ ᱚᱱᱮ ᱫᱟᱹᱲᱦᱭᱟᱹ ᱫᱟᱨᱮ ᱨᱮᱠᱚ ᱵᱟᱯᱞᱟ ᱠᱚᱣᱟ ᱟᱫᱚ ᱠᱩᱲᱤ ᱜᱤᱫᱽᱨᱟᱹ ᱠᱷᱟᱱ ᱫᱚ ᱛᱤᱥᱟᱹ ᱚᱱᱟ ᱥᱟᱦᱟᱱ ᱠᱚᱫᱚ ᱵᱟᱝᱼᱮ ᱴᱷᱮ ᱠᱟᱣ ᱫᱟᱲᱮ ᱟᱜ-ᱟᱭ᱾
ᱛᱟᱯᱚᱨᱮ ᱚᱲᱟᱜ ᱚᱱᱟᱠᱚ ᱵᱟᱭ ᱞᱮᱵᱮᱫ ᱞᱚᱴᱚᱢ ᱫᱟᱲᱮᱭᱟᱜ-ᱟ ᱚᱱᱟ ᱫᱟᱨᱮ ᱠᱚ᱾ ᱥᱮ ᱠᱚᱲᱟ ᱜᱤᱫᱽᱨᱟᱹ ᱦᱚᱸ ᱚᱱᱠᱟᱜᱮ, ᱱᱛᱮ ᱫᱟᱹᱛᱟᱹᱱᱤ ᱠᱚᱦᱚᱸ ᱵᱟᱝ ᱜᱟᱱᱚᱜ-ᱟ᱾
ᱦᱳᱭ᱾
ᱦᱮᱸᱛᱚ ᱟᱫᱚ ᱚᱱᱟ ᱦᱚᱸᱛᱚ ᱱᱟᱯᱟᱭ ᱠᱟᱛᱷᱟ ᱠᱟᱱ ᱜᱮᱭᱟ ᱟᱫᱚ, ᱚᱠᱟᱥᱮᱫᱟᱜ ᱱᱤᱭᱟᱹᱢ